ᱦᱮᱸ ᱜᱚᱝ
ᱦᱳᱭ ᱜᱚᱝᱠᱮ ᱡᱚᱦᱟᱨ ᱜᱮ,
ᱟᱞᱤᱧᱟᱜ ᱨᱚᱲ ᱵᱤᱱ ᱟᱸᱡᱚᱢ ᱧᱟᱢ ᱫᱟ?
ᱮᱠᱟᱞ ᱮᱠᱠᱟᱞ ᱮᱠᱟᱞ ᱜᱚᱝᱠᱮ ᱮᱠᱟᱞ ᱱᱟᱯᱟᱭ ᱜᱮ ᱟᱸᱡᱚᱢᱚᱜ ᱠᱟᱱᱟ, ᱟᱹᱞᱤᱧ ᱟᱹᱞᱤᱧᱟᱜ ᱨᱚᱲ ᱵᱮᱱ ᱟᱸᱡᱚᱢ ᱧᱟᱢᱮᱫᱼᱟ?
ᱦᱮᱸ ᱟᱹᱵᱤᱱᱟᱜ ᱱᱚᱴᱚ ᱟᱹᱰᱤ ᱢᱚᱸᱡᱽ ᱜᱮᱞᱤᱧ ᱟᱸᱡᱚᱢ ᱮᱫᱟ ᱟᱹᱰᱤ᱾ ᱟᱹᱰᱤ ᱥᱤᱵᱤᱞ ᱧᱚᱜ ᱜᱮ ᱦᱤᱡᱩᱜ ᱠᱟᱱᱟ ᱠᱳᱱᱳ ᱥᱟᱭᱤᱴ ᱠᱚᱨᱮᱱᱟᱜ ᱤᱯᱷᱮᱠᱴ ᱵᱟᱟᱹᱞᱤᱧ ᱧᱟᱢ ᱮᱫᱟ ᱟᱨᱠᱤ᱾
ᱮᱠᱟᱞᱮ ᱮᱠᱟᱞ ᱟᱹᱰᱤ ᱱᱟᱯᱟᱭ ᱜᱚᱝᱠᱮ ᱚᱱᱟ ᱠᱷᱟᱱ ᱜᱮ᱾
ᱚ
ᱜᱚᱢᱠᱮ ᱛᱟᱦᱚᱞᱮ ᱪᱤᱜ ᱜᱮ ᱵᱟᱝ ᱦᱚᱜᱭ ᱫᱩᱲᱩᱵ ᱟᱠᱟᱱᱟᱞᱤᱧ᱾ ᱱᱤᱛᱚᱜ ᱫᱚ ᱪᱮᱫ ᱜᱮ ᱵᱟᱞᱤᱧ ᱪᱤᱠᱟᱹᱭᱼᱟ᱾
ᱚ ᱚ᱾ ᱟᱫᱚ ᱠᱟᱹᱢᱤ ᱠᱟᱡᱽ ᱠᱚᱫᱚ ᱠᱷᱚᱱ ᱫᱚ ᱵᱟᱹᱱᱩᱜ ᱟᱠᱟᱜ ᱛᱟᱵᱤᱱᱟ ᱥᱮ ᱪᱮᱫ?
ᱠᱟᱹᱢᱤ ᱠᱚᱫᱚ ᱜᱚᱝᱠᱮ ᱢᱮᱱᱟᱜ ᱜᱮᱭᱟ ᱡᱮᱢᱚᱱ ᱱᱤᱛᱚᱜ ᱫᱚ ᱪᱟᱥ ᱫᱤᱱ ᱛᱚ ᱟᱫᱚ ᱚᱱᱠᱟ ᱠᱟᱹᱢᱤ ᱠᱚᱫᱚ᱾ ᱮᱚᱠᱷᱚᱱ ᱫᱤᱱ ᱫᱚ ᱟᱨ ᱠᱟᱹᱢᱤ ᱫᱚ ᱵᱟᱝ ᱪᱟᱵᱟᱜ ᱟᱛᱚ᱾
ᱚ ᱚ
ᱟᱫᱚ ᱦᱚᱸᱜᱼᱚᱭ ᱱᱤᱛᱳᱜ ᱞᱤᱧ ᱡᱚᱢ ᱠᱮᱫᱟ ᱾ ᱱᱤᱛᱚᱜ ᱫᱚ ᱡᱚᱢ ᱠᱟᱛᱮ ᱱᱟᱥᱮ ᱤᱧ ᱫᱩᱲᱩᱵ ᱟᱠᱟᱱᱟ ᱦᱳᱭ ᱦᱳᱭ᱾
ᱚ ᱦᱳᱭ ᱛᱚ ᱟᱨᱨᱤ ᱠᱚ ᱵᱟᱢ ᱡᱷᱩᱨᱟᱹᱣ ᱞᱮᱠᱷᱟᱱᱮ ᱠᱷᱮᱛ ᱡᱮᱦᱮᱛᱩ ᱫᱟᱜ ᱞᱟᱜᱟᱣ ᱠᱟᱱᱟ ᱨᱮᱰᱤ ᱠᱟᱜ ᱦᱩᱭᱩᱜᱼᱟ ᱥᱮ᱾
ᱦᱳᱭ ᱦᱳᱭ ᱱᱚᱜᱼᱚᱭ ᱜᱚᱝᱠᱮ ᱱᱤᱛᱚᱜ ᱦᱚᱸ ᱚᱱᱟ ᱞᱚᱥᱚᱫ ᱜᱮ ᱦᱮᱱᱟᱜ ᱞᱤᱧᱟᱹ᱾
ᱚ ᱚ ᱦᱳᱭ ᱛᱚᱯᱩ ᱥᱟᱯᱷᱟ ᱠᱟᱛᱮᱫ ᱦᱚᱸᱵᱤᱱ ᱡᱚᱢ ᱫᱟᱲᱮ- ᱭᱟ ᱟᱫᱚ ᱞᱟᱦᱟ ᱨᱮᱵ ᱡᱚᱢ ᱠᱟᱜᱮᱭᱟ ᱛᱚ ᱟᱵᱚ ᱫᱚ ᱠᱟᱹᱢᱤ ᱠᱟᱹᱥᱱᱤ ᱦᱚᱲ ᱛᱚ ᱞᱚᱥᱚᱫ ᱠᱚᱨᱮ ᱥᱟᱹᱭᱚ ᱢᱟᱱᱮ ᱟᱵᱚ ᱦᱟᱥᱟ ᱨᱮᱱ ᱦᱚᱲ᱾ ᱠᱟᱱᱟ ᱵᱚᱱ ᱛᱚ᱾
ᱮᱠᱟᱞ ᱮᱠᱟᱞ ᱡᱫᱤ ᱱᱤᱛ ᱨᱮᱢ ᱛᱩᱯᱩ ᱱᱟᱢ ᱟᱨᱚ ᱥᱮᱭ ᱠᱷᱮᱛᱨᱮ ᱛᱮ ᱟᱲᱜᱩᱱ᱾
ᱛᱚ ᱚ ᱦᱚᱸ ᱟᱫᱚ ᱠᱟᱛᱷᱟ ᱠᱚ ᱢᱮᱱᱟ ᱛᱚ ᱦᱚᱭ᱾ ᱡᱤᱣᱤ ᱦᱟᱥᱟ ᱦᱚᱲᱢᱚ ᱦᱮᱸ ᱥᱮ ᱵᱟᱝ ᱟᱵᱚ ᱫᱚ ᱦᱟᱥᱟ ᱦᱚᱲᱢᱚ ᱜᱮ ᱛᱟᱵᱚᱱ ᱦᱮᱸ ᱥᱮ ᱵᱟᱝ ᱩᱸ᱾ ᱟᱹᱰᱤ ᱜᱮ ᱱᱟᱯᱟᱭ᱾ ᱛᱟᱦᱚᱞᱮ ᱟᱹᱰᱤ ᱤᱭᱟᱹ ᱟᱨᱮ ᱡᱷᱩᱨᱟᱹ ᱨᱮ ᱤᱭᱟᱹ ᱠᱚ ᱵᱟᱹᱵᱤᱱ ᱧᱟᱢ ᱞᱮᱫ ᱠᱚᱣᱟ ᱠᱟᱴᱠᱚᱢ ᱠᱚ ᱵᱟᱠᱚ ᱩᱰᱩᱠᱚᱜ ᱠᱟᱱᱟ᱾
ᱦᱳᱭ ᱜᱚᱝᱠᱮ ᱠᱟᱴᱠᱚᱢ ᱠᱚᱫᱚ ᱩᱰᱩᱠᱚᱜ ᱠᱟᱱ ᱜᱮᱭᱟ ᱠᱟᱛ ᱱᱤᱛᱚᱜ ᱚᱠᱛᱚᱭ ᱪᱮᱫ ᱵᱮᱱ ᱞᱟᱹᱭᱟ ᱜᱚᱝᱠᱮ ᱱᱚᱜᱼᱚᱭ ᱡᱮᱢᱚᱱ- ᱱᱤᱛᱚᱜ ᱫᱚ ᱡᱟᱹᱥᱛᱤ ᱥᱟᱨ ᱠᱚᱵᱚ ᱵᱮᱣᱦᱟᱨᱮᱜᱼᱟ ᱚᱱᱟ ᱠᱷᱟᱹᱛᱤᱨ ᱛᱮ ᱦᱟᱹᱠᱩ ᱠᱟᱴᱠᱚᱢ ᱠᱚᱦᱚᱸ ᱚᱱᱠᱟ᱾ ᱚᱝᱠᱚ ᱫᱚ ᱵᱟᱠᱚ ᱦᱩᱭᱩᱜ ᱠᱟᱱᱟ᱾ ᱮᱠᱟᱞ ᱱᱤᱛᱳᱜ ᱚᱠᱛᱚ ᱨᱮᱫᱚ ᱥᱟᱨ ᱠᱚᱨᱮᱱᱟᱜ ᱵᱮᱣᱦᱟᱨ ᱵᱤᱥᱤ᱾ ᱪᱤ ᱜᱚᱫ ᱠᱟᱜᱼᱟ ᱚᱱᱟ ᱠᱷᱟᱹᱛᱤᱨ ᱛᱮ ᱦᱟᱹᱠᱩ ᱠᱟᱴᱠᱚᱢ ᱦᱚᱸ ᱫᱤᱱ ᱫᱤᱱ ᱛᱮᱠᱚ ᱠᱚᱢ ᱪᱟᱞᱟᱜ ᱠᱟᱱᱟ᱾
ᱚ ᱟᱫᱚ ᱜᱚᱢᱠᱮ᱾ ᱚᱱᱮ ᱡᱟᱦᱟᱸ ᱠᱚ ᱞᱟᱹᱭᱟ ᱩᱱᱠᱩ ᱤᱭᱟᱹ ᱪᱮᱞᱮ ᱠᱚ ᱢᱮᱛᱟ ᱠᱚᱫᱚ, ᱩᱱᱠᱩ ᱤᱭᱟᱹ ᱠᱚ ᱟᱨᱠᱤ ᱦᱟᱹᱠᱩ ᱠᱚᱦᱚᱸ ᱛᱟᱦᱚᱞᱮ ᱵᱟᱠᱚ ᱩᱰᱠᱚᱜ ᱠᱟᱱᱟ ᱢᱤᱫᱴᱟᱝ ᱵᱟᱨᱭᱟ ᱜᱟᱱ?
ᱟᱫᱚ ᱜᱚᱝᱠᱮ ᱚᱱᱠᱟ ᱞᱮᱠᱟ ᱫᱚ ᱩᱰᱩᱠ ᱫᱚᱠᱚ ᱩᱰᱩᱠᱚᱜ ᱠᱟᱱᱟ ᱢᱤᱫᱴᱟᱝ ᱵᱟᱨᱭᱟ ᱫᱚ ᱢᱮᱱᱠᱷᱟᱱ ᱞᱟᱦᱟ ᱥᱮᱫᱟᱭ, ᱚᱠᱟᱞᱣᱟᱹ ᱠᱚ ᱧᱮᱞᱚᱜ ᱠᱟᱱ ᱛᱟᱦᱮᱱᱟ᱾
ᱦᱮᱸᱮᱸ ᱦᱮᱸ᱾
ᱚᱱᱠᱟ ᱞᱮᱠᱟᱛᱮ ᱮᱠᱷᱚᱱ ᱫᱚ ᱵᱟᱠᱚ ᱧᱮᱞᱚᱜ ᱠᱟᱱᱟ᱾
ᱚ ᱟᱫᱚ ᱜᱚᱝᱠᱮ ᱚᱱᱮ ᱡᱟᱦᱟᱸ ᱵᱟᱵᱚᱱ ᱞᱟᱹᱭ ᱠᱮᱫᱟ ᱨᱟᱱ ᱥᱮ ᱢᱩᱨᱜᱟᱹᱱ ᱥᱮ ᱵᱤᱥ ᱵᱚᱱ ᱮᱢᱟᱜ ᱠᱟᱱᱟ᱾ ᱚᱱᱟ ᱛᱮᱜᱮ ᱩᱱᱠᱩ ᱡᱤᱱᱤᱥ ᱫᱚ ᱡᱷᱚᱛᱚ ᱠᱚ ᱩᱡᱟᱹᱨ ᱪᱟᱵᱟᱜ᱾
ᱮᱠᱟᱞ ᱮᱠᱟᱞ ᱚᱱᱟ ᱫᱤᱱ ᱫᱤᱱ ᱛᱮ ᱩᱱᱠᱩ ᱠᱚ ᱪᱟᱵᱟᱜ ᱠᱟᱱ ᱛᱟᱵᱚᱱᱟ᱾
ᱢᱟᱱᱮ ᱟᱵᱚ ᱜᱮᱵᱚᱱ ᱩᱡᱟᱹᱲᱮᱫ ᱠᱚᱣᱟ ᱦᱮᱸ ᱥᱮ ᱵᱟᱝ?
ᱮᱠᱟᱞ ᱮᱠᱟᱞ ᱜᱚᱢᱠᱮ ᱚᱱᱟᱫᱚ᱾ ᱧᱮᱞ ᱞᱮᱠᱷᱟᱱ ᱫᱚ ᱟᱵᱚᱣᱟᱜ ᱜᱮ ᱵᱷᱩᱞ ᱫᱚ᱾ ᱟᱫᱚ ᱜᱚᱢᱠᱮ ᱱᱤᱛᱚᱜ ᱚᱠᱛᱚᱨ ᱨᱤᱧ ᱡᱩᱫᱤ ᱚᱱᱟ ᱵᱟᱝ ᱮᱢᱟᱜ ᱨᱮᱦᱚᱸ᱾ ᱦᱩᱲᱩ ᱠᱚ ᱵᱮᱥ ᱞᱮᱠᱟ ᱵᱟᱝ ᱦᱩᱭᱩᱜ ᱠᱟᱱᱟ᱾
ᱡᱮᱢᱚᱱ ᱜᱚᱢᱠᱮ ᱡᱮᱢᱚᱱ ᱯᱟᱹᱦᱤᱞ ᱦᱚᱲ ᱡᱮᱢᱚᱱ ᱪᱮᱫ ᱞᱮᱠᱟ ᱠᱚ ᱞᱟᱹᱭᱮᱫ ᱛᱟᱦᱮᱸᱫ ᱟᱞᱮ ᱫᱚ᱾ ᱜᱩᱨᱤᱡ ᱛᱮᱞᱮ ᱦᱩᱲᱩ ᱞᱮ ᱨᱚᱦᱚ ᱢᱟᱱᱮ ᱜᱩᱨᱤᱡ ᱛᱮᱱᱟᱜ ᱦᱩᱲᱩ ᱫᱚ ᱟᱹᱰᱤᱜᱮ ᱟᱞᱟᱫᱟ ᱛᱟᱦᱮᱸ ᱠᱟᱱᱟ᱾ ᱦᱮᱸ ᱥᱮ ᱵᱟᱝ ᱦᱩᱸ ᱱᱤᱛᱚᱜ ᱢᱟ ᱜᱩᱨᱤᱡ ᱡᱷᱚᱛᱚ ᱵᱟᱵᱚᱱ ᱮᱢᱟᱜ ᱠᱟᱱᱟ ᱾
ᱵᱟᱝ ᱵᱟᱝ ᱟᱫᱚ ᱜᱚᱝᱠᱮ ᱜᱩᱨᱤᱡ ᱢᱟ ᱵᱟᱵᱚ ᱮᱢᱚᱜ ᱠᱟᱱᱟ ᱟᱫᱚ ᱱᱤᱛᱚᱜ ᱫᱚ ᱰᱟᱝᱨᱤ ᱠᱚ ᱥᱮᱫᱟᱭ ᱞᱮᱠᱟ ᱫᱚ ᱚᱱᱠᱟ ᱞᱮᱠᱟ ᱫᱚ ᱵᱟᱵᱚ ᱫᱚᱦᱚ ᱟᱠᱟᱫ ᱠᱚᱣᱟ ᱛᱚ ᱾
ᱵᱟᱝ ᱵᱟᱝ ᱦᱮᱸ ᱰᱟᱹᱝᱨᱤ ᱦᱚᱸᱛᱚ ᱫᱚ ᱟᱥᱛᱮ ᱟᱥᱛᱮ ᱠᱚ ᱪᱟᱵᱟᱜ ᱠᱟᱱᱟ ᱥᱮ ᱾
ᱦᱳᱭ ᱦᱳᱭ ᱥᱮᱫᱟᱭ ᱫᱚ ᱡᱮᱢᱚᱱ ᱢᱤᱫᱴᱟᱝ ᱚᱲᱟᱜ ᱨᱮᱜᱮ ᱟᱹᱰᱤ ᱜᱟᱱ ᱠᱟᱛᱮᱫ ᱠᱚ ᱛᱟᱦᱮᱱ ᱠᱟᱱ ᱛᱟᱦᱮᱱᱟ ᱾
ᱦᱳᱭ ᱯᱟᱞ ᱯᱟᱞ ᱢᱟᱱᱮ ᱪᱟᱥ ᱞᱟᱹᱜᱤᱫ ᱛᱮᱫᱚ ᱪᱤᱱᱛᱟᱹ ᱵᱟᱝ ᱛᱟᱦᱮᱸ ᱠᱟᱱᱟ ᱦᱮᱸᱥᱮ ᱵᱟᱝ ᱢᱟᱱᱮ ᱥᱟᱨᱟ ᱡᱤᱱᱤᱥ ᱫᱚ ᱱᱚᱝ ᱠᱷᱚᱱᱟᱜ ᱜᱮ ᱧᱟᱢᱚᱜ ᱠᱟᱱ ᱛᱟᱦᱮᱸᱫ ᱾
ᱦᱳᱭ ᱦᱳᱭ ᱚᱝᱠᱟ ᱞᱮᱠᱟ ᱢᱟᱱᱮ ᱥᱟᱨᱟᱜ ᱥᱮᱫᱟᱭ ᱫᱚ ᱥᱟᱨ ᱠᱤᱨᱤᱧ ᱠᱚᱫᱚ ᱵᱟᱝ ᱦᱩᱭᱩᱜ ᱠᱟᱱ ᱛᱟᱦᱮᱱᱟ ᱾
ᱵᱟᱝ ᱵᱟᱝ ᱾ ᱟᱫᱚ ᱜᱚᱝᱠᱮ ᱡᱮᱢᱚᱱ ᱱᱚᱰᱮ ᱡᱮᱢᱚᱱ ᱢᱤᱫᱴᱟᱱ ᱠᱟᱛᱷᱟ ᱞᱤᱧ ᱞᱟᱹᱭᱫᱟ ᱾ ᱡᱮᱢᱚᱱ ᱞᱟᱦᱟᱛᱮ ᱡᱮᱢᱚᱱ ᱜᱩᱨᱤᱡ ᱛᱮᱱᱟᱜ ᱡᱟᱦᱟᱸ ᱦᱳᱨᱳ ᱠᱚ ᱡᱚᱢ ᱟᱠᱟᱫᱟ ᱟᱵᱚᱨᱮᱱ ᱦᱟᱯᱲᱟᱢ ᱠᱚ ᱯᱟᱹᱦᱤᱞ ᱦᱟᱯᱨᱟᱢ ᱠᱚ ᱾ ᱚᱱᱟ ᱨᱮᱱᱟᱜ ᱦᱚᱨᱢᱚ ᱫᱟᱨᱮ ᱫᱚ ᱟᱹᱰᱤ ᱡᱳᱨ ᱜᱮ ᱛᱟᱦᱮᱸ ᱠᱟᱱ ᱛᱟ
ᱮᱠᱟᱞ ᱮᱠᱟᱞ, ᱥᱮᱫᱟᱭ ᱱᱤᱛᱚᱜ ᱦᱚᱸ ᱡᱟᱦᱟᱸᱭ ᱜᱚᱝᱠᱮ ᱥᱮᱫᱟᱭ ᱧᱚᱜ ᱨᱮᱱ ᱢᱮᱱᱟᱜ ᱠᱚᱣᱟ, ᱦᱟᱲᱟᱢ ᱵᱩᱲᱦᱤ ᱦᱚᱲ ᱠᱚ ᱩᱱᱠᱩᱣᱟᱜ ᱡᱳᱨ ᱟᱨ ᱱᱤ ᱛᱚᱜ ᱟᱵᱚ ᱡᱩᱣᱟᱹᱱ ᱡᱟᱦᱟᱸᱭ ᱵᱚ ᱤᱭᱟᱹ ᱩᱱᱠᱩ ᱠᱚ ᱟᱵᱚᱣᱟᱜ ᱡᱳᱨ ᱩᱱᱠᱩ ᱟᱵᱚᱣᱟᱜ ᱡᱳᱨᱜᱮ ᱵᱚᱨᱚᱝ ᱩᱱᱠᱩ ᱠᱷᱚᱱ ᱠᱚᱢ ᱜᱚᱫᱚᱜ ᱠᱟᱱᱟ ᱾
ᱦᱚᱸ ᱾
ᱮᱠᱟᱞ ᱮᱠᱟᱞ ᱩᱱᱠᱩᱣᱟᱜ ᱫᱚ ᱱᱤᱛᱚᱜ ᱦᱚᱸ ᱚᱱᱠᱟ ᱠᱮᱴᱮᱡ ᱜᱮ ᱦᱮᱱᱟᱜ ᱠᱚᱣᱟ ᱾
ᱟᱫᱚ ᱚᱸᱰᱮ ᱪᱚᱠᱟ ᱞᱮᱠᱟᱧ ᱞᱟᱹᱭᱟᱹᱢᱟ ᱚᱸᱰᱮ ᱫᱚ ᱪᱮᱫ ᱞᱮᱠᱟᱧ ᱞᱟᱹᱭᱟᱵᱤᱱ ᱠᱟᱱᱟ ᱩᱱᱠᱩ ᱫᱚ ᱦᱩᱭᱩᱜ ᱠᱟᱱᱟ ᱯᱩᱨᱟᱹ ᱠᱚ ᱡᱚᱢ ᱛᱟᱦᱮᱸᱫ ᱥᱮ ᱯᱩᱨᱟᱹ ᱢᱟᱱᱮ ᱦᱮᱸ ᱡᱟᱦᱟᱸ ᱫᱚ ᱵᱤᱥ ᱫᱚ ᱵᱟᱠᱚ ᱡᱚᱢ ᱛᱟᱦᱮᱸᱜ ᱾ ᱯᱩᱨᱟᱹ ᱠᱷᱟᱹᱴᱤ ᱡᱤᱱᱤᱥ ᱜᱮᱠᱚ ᱡᱚᱢ ᱛᱟᱦᱮᱸᱜ ᱦᱮᱸ ᱥᱮ ᱵᱟᱝ! ᱦᱩᱸ ᱡᱮᱢᱚᱱ ᱜᱩᱨᱤᱡ ᱠᱚᱛᱮᱜᱮ ᱦᱩᱲᱩ ᱠᱚ ᱵᱮᱱᱟᱣ ᱛᱟᱦᱮᱸᱫ ᱾ ᱦᱮᱸᱥᱮ, ᱟᱨ ᱟᱵᱚ ᱢᱟ ᱱᱤᱛᱚᱜ ᱫᱚ ᱵᱤᱥᱟᱜ ᱢᱮ ᱛᱮᱡ ᱟᱜ ᱢᱮ ᱦᱟᱱᱟ ᱮᱢᱟᱜ ᱢᱮ ᱱᱚᱣᱟ ᱮᱢᱟᱜ ᱢᱮ ᱾ ᱦᱮᱸ ᱥᱮ ᱵᱟᱝ! ᱟᱨ ᱚᱱᱟ ᱠᱚ ᱡᱤᱱᱤᱥ ᱛᱮᱢᱚᱱ ᱨᱚᱦᱚᱡ ᱛᱮᱜᱮ ᱛᱮᱡᱳ ᱦᱚᱸ ᱫᱚᱢᱮ ᱠᱚ ᱡᱚᱢ ᱮᱫᱟ ᱾
ᱮᱠᱟᱞ ᱮᱠᱟᱞ ᱮᱠᱟᱞ ᱾
ᱦᱮᱸ ᱥᱮ, ᱦᱟᱱᱮ ᱡᱮᱢᱚᱱ ᱱᱤᱛᱚᱜ ᱦᱟᱱᱮ ᱵᱤᱥ ᱫᱨᱟᱢ ᱛᱮᱵᱚᱱ ᱮᱢᱟᱜ ᱠᱟᱱᱟ ᱯᱟᱹᱦᱤᱞ ᱫᱚ ᱵᱟᱝ ᱛᱟᱦᱮᱸᱜ ᱠᱟᱱᱟ ᱥᱮ! ᱯᱟᱹᱦᱤᱞ ᱵᱟᱵᱟ ᱛᱟ ᱠᱚ ᱩᱢᱮᱞ ᱥᱮ ᱦᱟᱝᱠᱳ ᱛᱟᱨ ᱞᱟᱦᱟ ᱛᱟᱠᱚ ᱫᱟᱫᱩ ᱛᱟᱠᱚ ᱩᱢᱮᱞ ᱫᱚ ᱵᱟᱝ ᱛᱟᱦᱮᱸᱜ ᱠᱟᱱᱟ ᱦᱮᱸᱥᱮ ᱦᱩᱸ ᱾
ᱚᱱᱟ ᱠᱷᱟᱹᱛᱤᱨ ᱛᱮ ᱧᱤ-ᱱᱤᱛᱳᱜ ᱚᱠᱛᱚ ᱨᱮ ᱧᱮᱞᱚᱜ ᱠᱟᱱᱟ ᱪᱟᱥ ᱠᱟᱹᱢᱤ ᱦᱚᱸ ᱢᱟᱱᱮ ᱤᱭᱟᱹᱜ ᱠᱟᱱᱟ ᱡᱩᱫᱤ ᱵᱟᱝ ᱮᱢᱟᱜ ᱛᱮᱦᱚᱸ ᱟᱹᱰᱤ ᱡᱷᱟᱢᱮᱞᱟ ᱦᱩᱭᱩᱜ ᱠᱟᱱᱟ ᱟᱨ ᱮᱢᱟᱜ ᱠᱟᱱ ᱛᱮᱦᱚᱸ ᱤᱭᱟᱹ ᱦᱩᱭᱩᱜ ᱠᱟᱱᱟ, ᱢᱟᱱᱮ ᱱᱤᱛᱚᱜ ᱱᱚᱝᱠᱟᱱ ᱤᱭᱟᱹ ᱥᱮᱴᱮᱨ ᱟᱠᱟᱱᱟ ᱾ ᱵᱟᱱᱟᱨ ᱛᱮᱜᱮ ᱟᱹᱰᱤ ᱤᱭᱟᱹ ᱨᱮ ᱢᱮᱱᱟᱜᱼᱟ ᱮᱢᱟᱜ ᱛᱮᱦᱚᱸ ᱟᱨ ᱵᱟᱝ ᱮᱢᱟᱜ ᱛᱮᱦᱚᱸ ᱾
ᱟᱫᱚ ᱱᱟᱜ ᱠᱷᱟᱱ ᱜᱚᱝᱠᱮ ᱪᱮᱫ ᱞᱮᱠᱟᱧ ᱞᱟᱹᱭᱟᱢᱟ ᱡᱩᱫᱤ ᱵᱟᱢ ᱮᱢᱟᱜ ᱛᱮᱦᱚ ᱱᱟᱛᱮ ᱫᱚᱭ ᱢᱮᱛᱟᱢᱟᱭ ᱟᱢ ᱫᱚ ᱚᱱᱟ ᱠᱚ ᱡᱩᱫᱤ ᱵᱟᱢ ᱮᱢᱟᱜ ᱠᱟᱱᱟ ᱦᱩᱲᱩ ᱜᱮ ᱵᱟᱝ ᱦᱩᱭᱩᱜ ᱛᱟᱢᱟ, ᱦᱮᱸ ᱥᱮ ᱵᱟᱝ! ᱮᱠᱮᱱ ᱦᱚᱸ ᱵᱟᱢ ᱮᱢᱟᱜᱼᱟ ᱞᱟᱹᱭᱟᱠᱚ ᱱᱩᱭ ᱫᱚᱭᱟ ᱦᱟᱹᱱᱤ ᱯᱟᱹᱦᱤᱞ ᱦᱚᱨ ᱜᱮ ᱢᱮᱱᱟᱜ ᱟᱠᱟᱫᱮᱭᱟ ᱮᱠᱷᱚᱱᱳ, ᱰᱤᱡᱟᱭᱤᱱ ᱥᱮ ᱡᱟᱦᱟᱸ ᱢᱚᱰᱮᱞ ᱥᱮᱫ ᱫᱚ ᱵᱟᱭ ᱦᱮᱡ ᱞᱮᱱᱟ ᱟᱹᱨᱩ ᱯᱷᱮᱨᱟ ᱫᱚ ᱵᱟᱭ ᱟᱹᱨᱩᱯᱷᱮᱨᱟ ᱞᱮᱱᱟ ᱦᱮᱸ ᱥᱮ ᱵᱟᱝ!
ᱮᱠᱟᱞ ᱮᱠᱟᱞ ᱾
ᱩᱱᱠᱚ ᱧᱮᱞ ᱛᱟᱢ ᱞᱮᱭᱟ ᱦᱟᱴ ᱤᱧᱦᱚᱸ ᱛᱟᱦᱚᱞᱮ ᱩᱱᱠᱩ ᱞᱮᱠᱟ ᱜᱤᱧ ᱨᱚᱦᱚᱭ ᱞᱮᱜᱮ ᱦᱮᱸ ᱥᱮ ᱵᱟᱝ!
ᱦᱳᱭ ᱦᱳᱭ ᱜᱚᱝᱠᱮ ᱟᱫᱚ ᱧᱮᱞ ᱞᱮᱠᱷᱟᱱ ᱱᱤᱛᱚᱜ ᱚᱠᱛᱮ ᱫᱚ ᱦᱟᱥᱟ ᱠᱚᱦᱚᱸ ᱱᱚᱝᱠᱟ ᱠᱟᱱᱟ, ᱥᱮᱫᱟᱭ ᱞᱮᱠᱟ ᱫᱚ ᱢᱟᱱᱮ ᱤᱭᱟᱹ ᱠᱚᱦᱚᱸ ᱵᱟᱝ ᱦᱩᱭᱩᱜ ᱠᱟᱱᱟ ᱾
ᱵᱟᱝ ᱵᱟ ᱾
ᱦᱮ
ᱟᱫᱚ ᱥᱮᱫᱟᱭ ᱦᱚᱲᱟᱜ ᱡᱟᱦᱟᱸ ᱢᱤᱜᱴᱟᱝ ᱤᱭᱟᱹ ᱠᱚ ᱛᱟᱦᱮᱜ ᱠᱟᱱ ᱛᱟᱠᱚᱣᱟ ᱥᱮ ᱚᱱᱟ ᱛᱮᱫᱚ ᱫᱚᱢᱮ ᱜᱮ ᱤᱧᱤᱧ ᱠᱩᱥᱤᱭᱟᱜ ᱠᱟᱱ ᱛᱟᱠᱚᱣᱟ᱾
ᱦᱮᱸ ᱥᱮ ᱵᱟᱝ ᱱᱤᱛᱚᱜ ᱵᱚᱪᱚᱱ ᱵᱟᱝᱠᱚ ᱫᱟᱨᱮᱭᱟᱜ ᱠᱟᱱᱟ ᱦᱮᱸ ᱥᱮ ᱩᱸ᱾ ᱡᱮᱢᱚᱱ ᱯᱟᱹᱦᱤᱞ ᱦᱟᱯᱲᱟᱢ ᱠᱚᱫᱚ ᱦᱳᱭᱳᱜ ᱠᱟᱱᱟ ᱦᱳᱲᱳ ᱠᱚᱨᱮᱱᱟᱜ ᱦᱚᱸ ᱵᱤᱨᱟᱴ ᱠᱚ ᱤᱭᱟᱹ ᱵᱟᱲᱟ ᱟᱠᱟᱫᱟ᱾ ᱢᱟᱱᱮ ᱦᱩᱲᱩ ᱡᱟ ᱦᱩᱲᱩ ᱠᱚ ᱨᱚᱦᱚᱭ ᱛᱟᱦᱮᱜ ᱥᱮ ᱚᱱᱟ ᱦᱩᱲᱩ ᱦᱚᱸ ᱱᱤᱛᱚᱜ ᱫᱚ ᱵᱟᱹᱱᱩᱜ-ᱟ ᱥᱮ ᱱᱤᱛᱚᱜ ᱟᱞᱟᱫᱟ ᱰᱤᱡᱟᱭᱤᱱ ᱦᱩᱲᱩ ᱠᱚ ᱮᱢᱛᱮ ᱟᱫᱚ ᱱᱚᱣᱟ ᱠᱚᱵᱚᱱ ᱡᱚᱢ ᱵᱟᱲᱟᱭᱮᱫᱟ ᱟᱫᱚ ᱦᱮᱸᱥᱮ ᱵᱟᱝ ᱢᱟᱱᱮ ᱟᱵᱚᱣᱟᱜ ᱦᱚᱲᱢᱚ ᱨᱮᱱᱟᱜ ᱫᱟᱨᱮ ᱦᱚᱸ ᱵᱤᱥᱤ ᱵᱟᱹᱱᱩᱜ ᱛᱟᱵᱚᱱᱟ᱾
ᱦᱳᱭ ᱦᱳᱭ
ᱟᱨ ᱵᱮᱥᱤ ᱫᱤᱱ ᱟᱵᱚᱣᱟᱜ ᱪᱷᱟ ᱟᱭᱩ ᱦᱚᱸ ᱵᱟᱝ ᱛᱟᱦᱮᱱ ᱠᱟᱱ ᱛᱟᱵᱚᱱᱟ᱾
ᱮᱞ ᱠᱟᱞᱮ ᱱᱤᱛᱚᱜ ᱚᱠᱛᱚ ᱨᱤ ᱧᱮᱞ ᱞᱮᱠᱷᱟᱱ ᱜᱚᱝᱠᱮ ᱡᱮᱢᱚᱱ ᱟᱹᱰᱤ ᱠᱚᱢ ᱩᱢᱮᱨ ᱨᱮ ᱥᱮ ᱟᱹᱰᱤ ᱤᱭᱟᱹ ᱨᱮᱜᱮ ᱨᱳᱜᱽ ᱟᱡᱟᱨ ᱠᱚ ᱦᱩᱭ ᱜᱚᱫᱚᱜ ᱠᱟᱱᱟ ᱟᱹᱰᱤ ᱯᱚ ᱱᱮᱫᱮᱜᱮ ᱵᱚᱝᱜᱟ ᱛᱟᱞᱟᱜ ᱠᱟᱱᱟ ᱠᱚ ᱥᱮᱫᱟᱭ ᱫᱚ ᱡᱮᱢᱚᱱ ᱤᱱᱟᱹᱜ ᱤᱭᱟᱹ ᱫᱚ ᱵᱟᱝᱠᱚ ᱛᱟᱦᱮᱸ ᱠᱟᱱᱟ ᱟᱹᱰᱤ ᱢᱟᱱᱮ ᱚᱱᱠᱟ ᱞᱮᱠᱟ ᱨᱳᱜᱽ ᱟᱡᱟᱨ ᱫᱚ ᱵᱟᱝ ᱧᱟᱢᱚᱜ ᱠᱟᱱᱟ᱾
ᱵᱟᱝ ᱵᱟᱝ᱾
ᱟᱫᱚ ᱟᱵᱚ ᱫᱚ ᱱᱤᱛᱚᱜ ᱟᱵᱚ ᱛᱮᱜᱮ ᱛᱚ ᱨᱳᱜᱽ ᱟᱡᱟᱨ ᱫᱚᱵᱚᱱ ᱟᱹᱜᱩ ᱡᱚᱝ ᱠᱟᱱᱟ᱾
ᱮᱠᱟᱞ ᱮᱠᱟᱞ᱾
ᱦᱮᱸ ᱥᱮ᱾ ᱦᱟᱱᱟ ᱤᱭᱟᱹ ᱠᱚᱵᱚᱱ ᱡᱚᱢᱮᱫ ᱠᱚᱣᱟ ᱦᱟᱱᱟ ᱛᱮᱠᱥ ᱠᱷᱟᱱᱮ ᱪᱮᱫ ᱡᱤᱱᱤᱥ ᱵᱚᱱ ᱡᱚᱢ ᱫᱟ ᱡᱚᱠᱷᱚᱱ ᱟᱢᱜᱮ ᱡᱚᱠᱷᱚᱱ ᱦᱚᱨᱚ ᱨᱮ ᱡᱚᱠᱷᱚᱱ ᱵᱤᱥᱮ ᱮᱢᱮᱢ ᱪᱟᱞᱟᱜ ᱠᱟᱱᱟ ᱟᱫᱚᱢ ᱞᱟᱹᱭᱟ ᱵᱤᱥ ᱜᱮ ᱤᱧ ᱜᱮᱧ ᱮᱢᱟᱜ ᱠᱟᱱᱟ ᱥᱮ᱾
ᱮᱠᱟᱞ ᱮᱠᱟᱞ᱾
ᱥᱮ ᱟᱫᱚ ᱞᱤᱧ ᱢᱮᱱᱫᱟ ᱜᱚᱢᱠᱮ ᱚᱱᱟ ᱡᱟᱦᱟᱸ ᱵᱤᱥ ᱠᱚ ᱮᱢᱟᱜ ᱠᱟᱱᱟ ᱱᱮᱛᱟᱨ ᱫᱚ ᱵᱤᱥ ᱫᱚ ᱟᱹᱰᱤ ᱨᱚᱠᱚᱢ ᱛᱮᱠᱚ ᱮᱢᱟᱜ ᱠᱟᱱᱟ ᱥᱮ᱾ ᱢᱟᱱᱮ ᱟᱯᱮ ᱥᱮᱜ ᱫᱚ ᱡᱟᱦᱟᱭ ᱤᱭᱟᱹ ᱢᱮᱥᱤᱱ ᱠᱚ ᱢᱮᱱᱟᱜ ᱟᱥᱮ ᱵᱟᱝ ᱛᱟᱞᱟ ᱚᱱᱮ ᱡᱮ ᱯᱟᱢ ᱛᱟᱦᱮᱸ ᱠᱚᱜ ᱚᱱᱟ ᱢᱮᱥᱤᱱ ᱠᱚ ᱢᱮᱱᱟᱜ ᱜᱮᱭᱟ᱾
ᱮᱠᱟᱞ ᱮᱠᱟᱞ ᱡᱮᱢᱚᱱ ᱜᱚᱝᱠᱮ ᱟᱞᱮ ᱥᱮᱱ ᱫᱚ ᱤᱧᱤᱜ ᱦᱳᱭ ᱦᱳᱭ ᱟᱞᱮ ᱥᱮᱱ ᱫᱚ ᱡᱮᱢᱚᱱ ᱱᱤᱛᱚᱜ ᱨᱚᱦᱚᱭ ᱞᱟᱦᱟ ᱨᱚᱦᱚᱭ ᱨᱚᱦᱚᱭ ᱥᱳᱢᱚᱭ ᱦᱚᱸ ᱢᱤᱫ ᱫᱷᱟᱣ ᱵᱤᱥ ᱮᱢᱟᱜ ᱟᱞᱮ
ᱦᱮᱸ ᱦᱮᱸ᱾
ᱚᱱᱟ ᱫᱟᱜ ᱦᱳᱭ ᱡᱮᱢᱚᱱ ᱱᱤᱛᱚᱜ ᱨᱚᱦᱚᱭ ᱞᱟᱦᱟ ᱨᱮᱫᱚ ᱚᱱᱟ ᱥᱟᱨ ᱥᱟᱶᱛᱮ ᱚᱱᱟ ᱯᱚᱨᱮ ᱟᱨᱚ ᱚᱠᱟᱱᱟᱜ ᱢᱤᱫ ᱞᱮᱠᱟᱱᱟᱜ ᱫᱚ ᱟᱨᱚ ᱜᱤᱛᱤᱞ ᱨᱮ ᱢᱮᱥᱟ ᱠᱟᱛᱮᱜ ᱞᱮ ᱤᱭᱟᱹ ᱣᱟᱜᱟ ᱠᱷᱮᱛ ᱨᱮ ᱚᱱᱟ ᱥᱟᱨ ᱮᱠᱟᱞ ᱚᱱᱟ ᱟᱨ ᱨᱚᱦᱚᱭ ᱦᱩᱭ ᱠᱟᱛᱮᱜ ᱢᱟ ᱟᱨᱚ ᱦᱩᱲᱩ ᱨᱮᱢᱟ ᱵᱤᱥ ᱮᱢᱟᱜ ᱦᱩᱭᱩᱜ ᱜᱮᱭᱟ ᱢᱟᱱᱮ ᱱᱤᱛᱚᱜ ᱫᱚ ᱜᱚᱝᱠᱮ ᱧᱮᱞ ᱞᱮᱠᱷᱟᱱ ᱯᱳᱭᱞᱳ ᱠᱷᱚᱱᱟᱜ ᱜᱮ ᱠᱷᱟᱹᱞᱤ ᱥᱟᱨ ᱟᱨ ᱵᱤᱥ ᱛᱮᱜᱮ ᱵᱚ ᱦᱟᱨᱟ ᱪᱚᱭᱟ᱾
ᱦᱳᱭ ᱵᱤᱥ ᱛᱮ ᱵᱤᱥ ᱛᱮᱜᱮ ᱯᱩᱨᱟᱹ ᱵᱚᱱ ᱦᱟᱨᱟ ᱦᱚᱪᱚᱭ ᱮᱫᱟ ᱛᱚ᱾
ᱮᱠᱟᱞ ᱮᱠᱟᱞ᱾
ᱦᱩᱸ ᱟᱨ ᱜᱚᱝᱠᱮᱧ ᱢᱮᱱ ᱮᱫᱟ ᱚᱱᱮ ᱡᱟᱦᱟᱸ ᱱᱮᱛᱟᱨ ᱡᱟᱦᱟᱸ ᱚᱱᱮ ᱵᱤᱥ ᱮᱢᱟᱜ ᱡᱤᱱᱤᱥ ᱡᱟᱦᱟᱸ ᱟᱨᱠᱤ ᱪᱮᱫ ᱰᱨᱟᱢ ᱥᱮ ᱪᱮᱜ ᱠᱚ ᱞᱟᱹᱭ ᱱᱮᱛᱟᱨ ᱢᱟᱛᱚ ᱯᱟᱞ ᱞᱟᱦᱤᱜ ᱫᱚ ᱯᱟᱹᱦᱤᱞ ᱦᱟᱯᱲᱟᱢ ᱠᱚ ᱡᱮᱢᱚᱱ ᱯᱟᱢ ᱛᱮᱠᱚ ᱯᱟᱢ ᱛᱟᱦᱮᱸ ᱠᱚ ᱯᱟᱢ ᱠᱟᱛᱮᱜ ᱠᱚ ᱨᱚᱦᱚᱭᱮᱜ ᱛᱟᱦᱮᱸᱜ ᱤᱭᱟᱹ ᱢᱟᱱᱮ ᱠᱚ ᱮᱢ ᱮᱫ ᱛᱟᱦᱮᱸᱜ ᱱᱤᱛᱚᱜ ᱢᱟ ᱯᱟᱢ ᱦᱚᱸᱛᱚ ᱱᱤᱛᱚᱜ ᱫᱚ ᱵᱟᱹᱱᱩᱜ-ᱟ᱾ ᱱᱤᱛᱚᱜ ᱫᱚ ᱦᱟᱱᱮ ᱥᱩᱭᱤᱪ ᱴᱤᱯᱟᱹᱣ ᱞᱮᱠᱷᱟᱱ ᱜᱮ ᱾
ᱮᱠᱟᱞ ᱮᱠᱟᱞ ᱱᱤᱛᱚᱜ ᱢᱟ ᱟᱨᱚ ᱤᱞᱮᱠᱴᱨᱤᱠ ᱵᱟᱞᱟ ᱛᱩᱫ ᱟᱠᱟᱱᱟ ᱾
ᱢᱟᱱᱮ ᱦᱚᱲᱟᱜ ᱛᱤᱱᱟᱹᱜ ᱛᱟᱦᱚᱞᱮ ᱥᱩᱠ ᱧᱮᱞ ᱢᱮ ᱫᱤᱱ ᱫᱤᱱ ᱫᱤᱱ ᱛᱮ ᱟᱨᱩᱜ ᱠᱟᱱᱟ ᱟᱨ ᱦᱚᱲ ᱵᱚᱱ ᱥᱩᱠᱚᱜ ᱠᱟᱱᱟ ᱦᱮᱸ ᱥᱮ ᱵᱟᱝ ᱢᱟᱱᱮ ᱥᱩᱠ ᱥᱮᱫ ᱵᱚᱱ ᱦᱤᱡᱩᱜ ᱠᱟᱱᱟ ᱟᱨ ᱱᱚᱛᱮ ᱟᱵᱚᱣᱟᱜ ᱟᱭᱩ ᱫᱚ ᱠᱚᱢᱚᱜ ᱠᱟᱱ ᱛᱟᱵᱚᱱᱟ ᱦᱮᱸ ᱥᱮ ᱵᱟᱝ? ᱟᱵᱚᱣᱟᱜ ᱦᱚᱲᱢᱚ ᱨᱮᱱᱟᱜ ᱟᱭᱩ ᱡᱟᱦᱟᱸ ᱠᱚ ᱞᱟᱹᱭ ᱫᱚ? ᱦᱮᱸ ᱥᱮ, ᱦᱩᱸ ᱾ ᱟᱫᱚ ᱜᱚᱝᱠᱮ ᱟᱫᱚ ᱢᱟ ᱪᱮᱫ ᱤᱧ ᱞᱟᱹᱭᱟ ᱟᱛᱳ ᱠᱚᱨᱮ ᱢᱟ ᱱᱤᱝᱠᱟᱹ ᱵᱚᱱ ᱦᱮᱱᱟᱜ ᱵᱚᱱᱟ ᱟᱨ ᱡᱮ ᱡᱮᱢᱚᱱ ᱫᱚ ᱠᱤᱪᱷᱩ ᱫᱚ ᱦᱚᱲ ᱯᱟᱹᱣᱨᱟᱹ ᱦᱟᱸᱰᱤ ᱠᱚᱵᱚᱱ ᱧᱩᱭᱮᱫᱟ ᱡᱮ ᱟᱹᱰᱤ ᱡᱟᱹᱛᱤ ᱾
ᱦᱮᱸ ᱥᱮᱸ ᱾ ᱦᱩᱸ ᱟᱪᱪᱷᱟ ᱾
ᱟᱫᱚ
ᱜᱚᱝᱠᱮ ᱛᱟᱦᱚᱞᱮ ᱟᱯᱮ ᱥᱮᱫ ᱫᱚ ᱚᱱᱟ ᱤᱭᱟᱹ ᱫᱚ ᱢᱮᱱᱟᱜ ᱟᱥᱮ ᱵᱟᱝ ᱛᱟᱦᱚᱞᱮ ᱪᱮᱫ ᱠᱚ ᱞᱟᱹᱭᱟ ᱚᱱᱮ ᱡᱟᱦᱟᱸ ᱮᱸᱜ ᱚᱱᱮ ᱱᱟᱦᱮᱞ ᱠᱚᱫᱚ ᱢᱮᱱᱟᱜᱼᱟ ᱥᱮ ᱱᱤᱛᱚᱜ ᱫᱚ ᱟᱫ ᱪᱟᱵᱟ ᱞᱮ ᱞᱮᱠᱟ ᱜᱮ?
ᱜᱚᱝᱠᱮ ᱟᱞᱮ ᱥᱮᱫ ᱧᱮᱞ ᱞᱮᱠᱷᱟᱱ ᱫᱚ ᱱᱤᱛᱚᱜ ᱫᱚ ᱱᱟᱦᱮᱞ ᱠᱚᱫᱚ ᱧᱮᱞ ᱞᱮᱠᱷᱟᱱ ᱫᱚ ᱯᱨᱟᱭ ᱟᱫ ᱞᱮᱠᱟ ᱜᱮ ᱟᱫ ᱪᱟᱵᱟᱜ ᱠᱟᱱᱟ, ᱵᱟᱹᱭ ᱵᱟᱹᱭᱛᱮ ᱚᱱᱠᱟ ᱟᱹᱰᱤ ᱠᱚᱢ ᱦᱚᱲ ᱱᱤᱛ ᱱᱤᱛᱚᱜ ᱫᱚ ᱱᱟᱦᱮᱞ ᱫᱚ ᱠᱚ ᱵᱮᱣᱟᱨᱮᱜᱼᱟ ᱱᱤᱛᱚᱜ ᱫᱚ ᱚᱱᱠᱟ ᱴᱨᱟᱠᱴᱟᱨ ᱠᱚᱛᱮ ᱜᱮ ᱡᱟᱹᱥᱛᱤ ᱥᱤ ᱫᱚ ᱦᱩᱭᱩᱜ ᱠᱟᱱᱟ ᱾
ᱦᱮᱸ ᱦᱮᱸ ᱾ ᱟᱨ ᱜᱚᱢᱠᱮᱧ ᱢᱮᱱᱫᱟ ᱱᱟᱦᱮᱞ ᱨᱮᱱᱟᱜ ᱡᱟᱦᱟᱸ ᱡᱟᱦᱟᱸ ᱚᱱᱮ ᱤᱭᱟᱹ ᱥᱟᱵ ᱟᱜ ᱡᱟᱦᱟᱸ ᱠᱚᱪᱮ ᱠᱟᱨᱵᱟ ᱡᱤᱱᱤᱥᱴᱟᱜ ᱠᱚ ᱞᱟᱹᱭᱟ ᱚᱱᱟ ᱢᱟ ᱱᱤᱛᱚᱝ ᱜᱤᱫᱽᱨᱟᱹ ᱠᱚᱨᱮ ᱡᱩᱫᱤᱢ ᱠᱩᱞᱤ ᱠᱚᱣᱟ ᱱᱚᱣᱟ ᱪᱮᱫ ᱡᱤᱱᱤᱥ ᱠᱟᱱᱟ ᱩᱱᱠᱩ ᱠᱚ ᱵᱟᱰᱟᱭᱟᱠᱚ? ᱢᱟᱱᱮ ᱵᱟᱰᱟᱭᱟᱠᱚ ᱵᱟᱝ ᱵᱟᱰᱟᱭᱟ ᱦᱮᱸ ᱥᱮ ᱵᱟᱝ? ᱱᱤᱛᱚᱜ ᱡᱟᱦᱟᱸᱭ ᱠᱚ ᱦᱤᱡᱩᱜ ᱠᱟᱱᱟ ᱩᱱᱠᱩ ᱦᱳᱭ
ᱦᱳᱭ ᱟᱨᱚ ᱱᱤᱛᱚᱜ ᱡᱟᱦᱟᱸᱭ ᱟᱨᱚ ᱱᱤᱭᱟᱹ ᱯᱚᱨᱮ ᱟᱵᱚᱨᱮᱱ ᱡᱟᱦᱟᱸᱭ ᱯᱚᱯᱚᱝᱲᱟ ᱠᱚ ᱦᱩᱭᱩᱜ ᱟᱠᱚ ᱩᱱᱠᱩ ᱠᱚᱫᱚ ᱟᱨᱚ ᱚᱱᱟ ᱱᱟᱦᱮᱞ ᱨᱮᱱᱟᱜ ᱫᱚ ᱪᱮᱫ ᱦᱚᱸ ᱵᱟᱠᱚ ᱵᱩᱡᱷᱟᱹᱣ ᱫᱟᱲᱮᱭᱟᱜᱼᱟ ᱾
ᱵᱟᱝ ᱵᱟᱝ, ᱱᱟᱦᱟᱜ ᱡᱤᱱᱤᱥ ᱴᱟᱜ ᱠᱩ ᱞᱟᱹᱭᱟ ᱱᱚᱣᱟ ᱫᱚ ᱪᱮᱫ ᱠᱟᱱᱟ ᱭᱟ ᱱᱟᱠᱷᱟᱱᱮ ᱠᱩᱞᱤ ᱢᱮᱟᱭ ᱦᱮᱸ ᱪᱮ ᱵᱟᱝ ᱪᱮᱫ ᱠᱟᱱᱟ ᱦᱮᱸᱥᱮ ᱟᱨᱜᱚᱢ ᱦᱚᱸ ᱱᱟᱠᱷᱟᱱᱮ ᱠᱩᱞᱤ ᱢᱮ ᱪᱮᱫ ᱠᱟᱱᱟ ᱞᱟᱹᱭ ᱟᱢᱭ ᱥᱤᱲᱤ ᱥᱮ ᱪᱮᱫ? ᱦᱮᱸ ᱥᱮ ᱵᱟᱝ? ᱦᱩᱸ ᱡᱮᱢᱚᱱ ᱦᱟ ᱚᱱᱮ ᱫᱷᱟᱲᱟᱱ ᱠᱚᱥᱮ ᱪᱮᱫ ᱠᱚ ᱞᱟᱹᱭᱟ ᱚᱱᱟ ᱜᱷᱩᱜᱤ ᱠᱚ ᱚᱱᱟ ᱠᱚ ᱦᱚᱸ ᱛᱚ ᱱᱤᱛᱚᱜ ᱫᱚ ᱵᱟᱹᱱᱩᱜ ᱞᱮᱠᱟ ᱜᱮ ᱾ ᱦᱮᱸ ᱥᱮ? ᱦᱩᱸ ᱾
ᱟᱞᱮ ᱥᱮᱱ ᱫᱚ ᱜᱚᱢᱠᱮ ᱚᱱᱟ ᱫᱚ ᱢᱤᱫ ᱚᱱᱟ ᱫᱚ, ᱦᱳᱭ ᱦᱳᱭ ᱾ ᱮᱠᱟᱞ ᱮᱠᱟᱞ ᱾
ᱮᱠᱟᱞ ᱟᱵᱩ ᱛᱮᱜᱮ ᱱᱚᱣᱟ ᱠᱚ ᱡᱤᱱᱤᱥ ᱫᱚᱵᱚᱱ ᱟᱫ ᱮᱫᱟ ᱦᱮᱸ ᱥᱮ ᱵᱟᱝ?
ᱮᱠᱟᱞ ᱮᱠᱟᱞ ᱜᱚᱝᱠᱮ ᱚᱱᱟ ᱫᱚ ᱧᱮᱞ ᱞᱮᱠᱷᱟᱱ ᱫᱚ ᱡᱷᱚᱛᱚ ᱞᱮᱠᱟᱱᱟᱜ ᱜᱮ ᱟᱵᱚ ᱢᱟᱹᱱᱢᱤ ᱜᱮ ᱢᱤᱫ ᱞᱮᱠᱟ ᱛᱮᱫᱚ ᱵᱷᱩᱞᱮᱫ-ᱟ ᱵᱚ ᱟᱨ ᱵᱟᱝ ᱤᱭᱟᱹ ᱛᱮᱦᱚᱸ ᱜᱚᱝᱠᱮ ᱱᱤᱛᱚᱜ ᱚᱠᱛᱚ ᱨᱮᱫᱚ ᱟᱵᱚ ᱢᱟᱹᱱᱢᱤ ᱦᱚᱸᱵᱚ ᱤᱭᱟᱹ ᱜᱚᱫ ᱠᱟᱱᱟ ᱡᱟᱛᱮ ᱡᱟᱦᱟᱱᱟᱜ ᱠᱟᱹᱢᱤ ᱨᱮᱜᱮ ᱱᱟᱥᱮᱱᱟᱜ ᱥᱩᱠ ᱵᱚ ᱯᱟᱸᱡᱟᱭᱮᱫᱼᱟ ᱡᱟᱦᱟᱸ ᱛᱮ ᱠᱚᱢ ᱠᱚᱥᱴᱚ ᱦᱩᱭᱩᱜᱼᱟ ᱚᱱᱠᱟᱱᱟᱜ ᱜᱮᱵᱚ ᱠᱟᱹᱢᱤ ᱦᱳᱭ ᱞᱚᱜᱚᱱ ᱟᱨ ᱠᱚᱢ ᱠᱚᱥᱴᱚ ᱛᱮ ᱚᱱᱠᱟᱱᱟᱜ ᱜᱮ ᱵᱚ ᱚᱱᱠᱟᱱᱟᱜ ᱛᱮᱜᱮ ᱠᱟᱹᱢᱤ ᱵᱚ ᱠᱟᱹᱢᱤ ᱠᱚᱨᱟᱣᱮᱫ ᱾
ᱟᱨ ᱧᱮᱞᱚᱜ ᱠᱟᱱᱟ ᱜᱚᱝᱠᱮ ᱚᱸᱰᱮᱧ ᱧᱮᱞ ᱮᱫᱟ ᱢᱟᱱᱮ ᱟᱹᱛᱳ ᱠᱚᱨᱮᱜ ᱥᱮ ᱱᱮᱛᱟᱨ ᱢᱟᱱᱮ ᱡᱟᱦᱟᱸ ᱫᱚ ᱡᱟᱦᱟᱸ ᱛᱤᱱᱟᱹᱜ ᱟᱢ ᱱᱟᱦᱮᱞ ᱛᱮᱦᱚᱢ ᱥᱤ ᱨᱮᱦᱚᱸ ᱦᱮᱸᱥᱮ ᱦᱚᱨ ᱫᱚ ᱢᱟᱱᱮ ᱛᱩᱨᱩ ᱴᱟᱠᱴᱟᱨ ᱫᱚᱭ ᱞᱟᱜᱟᱣ ᱜᱮᱭᱟᱭ ᱾
ᱮᱠᱟᱞ ᱮᱠᱟᱞ ᱮᱠᱟᱞ ᱾
ᱟᱫᱚ ᱱᱟᱜ ᱠᱷᱟᱱ ᱪᱮᱫ ᱞᱮᱠᱟᱧ ᱞᱟᱹᱭ ᱟᱵᱤᱱ ᱠᱟᱱᱟ ᱱᱚᱸᱰᱮ ᱦᱚᱸ ᱢᱟᱱᱮ ᱡᱟᱦᱟ ᱱᱟᱦᱮᱞ ᱛᱮ ᱡᱟᱦᱟ ᱥᱤᱜ ᱫᱚ ᱚᱱᱟ ᱫᱚ ᱯᱩᱨᱟᱹ ᱴᱟᱜ ᱫᱚ ᱵᱟᱝ ᱥᱤᱠᱚᱜ ᱨᱮᱦᱚᱸ ᱥᱮ ᱠᱟᱹᱴᱤᱡ ᱫᱚ ᱠᱮᱴᱮᱡ ᱢᱮᱴᱮᱡ ᱫᱚ ᱛᱟᱦᱮᱱ ᱜᱮᱭᱟ᱾ ᱟᱫᱚ ᱱᱟᱜ ᱠᱷᱟᱱ ᱚᱱᱟ ᱜᱮ ᱱᱟᱜ ᱠᱷᱟᱱ ᱤᱭᱟᱹ ᱡᱟᱦᱟᱭ ᱠᱟᱹᱢᱤᱱ ᱠᱚ ᱦᱚᱲ ᱠᱚᱠᱚ ᱦᱤᱡᱩᱜ-ᱟ ᱨᱚᱦᱚᱭ ᱛᱟᱦᱮᱱ ᱠᱚ᱾ ᱩᱱᱠᱩ ᱦᱚᱸᱠᱚ ᱞᱟᱹᱭ-ᱟ᱾ ᱞᱟᱹᱭ ᱟᱠᱚ ᱪᱮᱫ ᱛᱟᱯᱮ ᱥᱤ ᱠᱟᱛᱮ ᱯᱮ ᱨᱚᱦᱚᱭ ᱫᱟ ᱟᱫᱚ ᱡᱩᱫᱤ ᱢᱮᱛᱟ ᱫᱮᱭᱟ ᱱᱟᱦᱮᱞ ᱛᱮ ᱠᱟᱱ ᱟᱫᱚᱭ ᱞᱟᱹᱭ-ᱟ ᱱᱟᱦᱮᱞ ᱛᱮᱫᱚ ᱤᱧ ᱫᱚ ᱵᱟᱹᱧ ᱪᱟᱞᱟᱜ-ᱟ᱾ ᱛᱮᱦᱮᱧ ᱫᱚ ᱦᱟᱱᱠᱩ, ᱦᱟᱱᱠᱩ ᱦᱚᱞᱟ ᱨᱤᱧ ᱞᱟᱹᱭ ᱟᱫ ᱠᱚᱣᱟ ᱡᱩᱫᱤ ᱢᱮᱱ ᱠᱮᱫᱮ ᱠᱷᱟᱱ ᱴᱟᱠᱴᱟᱨ ᱛᱮᱠᱷᱟᱱ ᱚᱫᱟ ᱞᱟᱹᱭ ᱴᱷᱤᱠ ᱜᱮᱭᱟ ᱛᱟᱦᱞᱮ ᱚᱠᱟ ᱴᱟᱜ ᱠᱷᱮᱛ ᱩᱫᱩᱜ ᱟᱹᱞᱤᱧ ᱢᱮ᱾ ᱟᱹᱞᱤᱧ ᱪᱚᱨᱟ ᱢᱟᱱᱮ ᱪᱟᱨᱟ ᱛᱩᱜ ᱠᱟᱛᱮᱜ ᱞᱤᱧ ᱪᱟᱞᱟᱜ ᱠᱟᱱᱟ ᱦᱮᱸ ᱥᱮ ᱵᱟᱝ᱾
ᱱᱮᱛᱟᱨ ᱟᱨ ᱱᱮᱛᱟᱨ ᱚᱠᱛᱚ ᱨᱮᱫᱚ ᱜᱚᱝᱠᱮ ᱧᱮᱞᱚᱜ ᱠᱟᱱᱟ᱾ ᱡᱮᱢᱚᱱ ᱥᱮᱫᱟᱭ ᱫᱚ ᱚᱱᱠᱟ ᱟᱹᱰᱤ ᱤᱭᱟᱹ ᱠᱷᱚᱱᱟᱜ ᱞᱟᱦᱟ ᱠᱷᱚᱱᱟᱜ ᱜᱮ ᱫᱟᱜ ᱜᱮᱜ ᱛᱟᱦᱮᱱᱟ ᱟᱨ ᱱᱤᱛᱚᱜ ᱫᱚ ᱚᱱᱠᱟ ᱚᱠᱛᱚ ᱨᱮᱦᱚᱸ ᱵᱟᱭ ᱫᱟᱜ ᱮᱜᱼᱟ ᱚᱱᱟ ᱠᱷᱟᱹᱛᱤᱨ ᱛᱮ ᱡᱚᱠᱷᱚᱱ ᱫᱟᱜ ᱠᱚ ᱞᱟᱜᱟᱣ ᱜᱚᱫᱚᱜ ᱠᱟᱱᱟ ᱩᱱ ᱚᱠᱛᱚ ᱨᱮᱜᱮ ᱢᱮᱱ ᱠᱚᱦᱚᱸ ᱞᱮ ᱚᱱᱠᱟ ᱴᱨᱟᱠᱴᱟᱨ ᱠᱚᱛᱮ ᱫᱚ ᱞᱚᱜᱚᱱ ᱦᱳᱭᱳᱜ ᱠᱟᱱᱛᱮ ᱤᱭᱟᱹ ᱠᱟᱛᱮᱫ ᱠᱚ ᱠᱟᱹᱢᱤ ᱦᱚᱫᱮᱜ-ᱟ ᱟᱨ ᱡᱩᱫᱤ ᱱᱟᱦᱮᱞ ᱠᱚᱛᱮ ᱜᱮ ᱵᱮᱣᱦᱟᱨ ᱦᱩᱭ ᱠᱚᱜ-ᱟ ᱱᱤᱛᱚᱜ ᱚᱠ ᱛᱚ ᱨᱮᱫᱚ ᱚᱱᱠᱟ ᱞᱮᱠᱟ ᱠᱟᱹᱢᱤ ᱦᱚᱸ ᱵᱟᱝ ᱞᱚᱜᱚᱱ ᱠᱚᱜ-ᱟ᱾
ᱵᱟᱝ, ᱵᱟᱝ᱾
ᱦᱮᱸᱛᱮᱟᱨ ᱱᱟᱦᱮᱞ ᱨᱮᱫᱚ ᱡᱮᱢᱚᱱ ᱢᱤᱫ ᱫᱷᱟᱣ ᱥᱤ ᱛᱮᱫᱚ ᱵᱟᱝ ᱜᱟᱱᱚᱜ
ᱠᱚᱫᱚ ᱦᱳᱭᱳᱜ ᱠᱟᱱᱟ ᱟᱵᱚ ᱥᱮᱨᱣᱟ ᱨᱮᱱᱟᱜ ᱡᱤᱱᱤᱥ ᱠᱟᱱ ᱛᱟᱵᱚᱱᱟ ᱥᱮ ᱤᱱᱟᱹ ᱛᱮ ᱟᱨᱠᱤ ᱟᱵᱚ ᱫᱚ ᱚᱱᱟ ᱫᱚ ᱜᱮ ᱫᱚᱨᱠᱟᱨ ᱛᱟᱵᱚᱱ ᱦᱮᱸ ᱥᱮ ᱵᱟᱝ ᱦᱮᱸᱥᱮ ᱦᱮᱸ᱾ ᱯᱩᱱ ᱱᱟᱦᱤ ᱯᱚᱨᱮ ᱚᱱᱟ ᱱᱟᱜᱽᱞᱮ ᱥᱮ ᱪᱮᱫ ᱠᱚ ᱞᱟᱹᱭ ᱫᱚ ᱡᱟᱦᱟ ᱛᱮ ᱦᱟᱱᱮ ᱢᱟᱫᱽ ᱨᱮᱱᱟᱜ ᱡᱟᱦᱟ ᱪᱮᱨᱦᱟ ᱠᱚ ᱡᱩᱛ ᱠᱟᱜ ᱟᱨᱠᱤ᱾ ᱛᱟᱯᱚᱨ ᱡᱮᱱ ᱜᱷᱩᱜᱤ ᱠᱚ ᱦᱮᱸ ᱥᱮ ᱵᱟᱝ? ᱦᱳ ᱟᱞᱮ ᱥᱮᱜ ᱦᱚᱸ ᱟᱨᱟᱞ ᱛᱮ ᱦᱮᱸ ᱚᱱᱟ ᱫᱚ ᱡᱟᱦᱟ ᱰᱟᱹᱝᱨᱤ ᱪᱮᱛᱟᱱ ᱡᱟᱦᱟ ᱟᱢ ᱞᱟᱫᱮᱭᱟ ᱠᱤᱱᱟ ᱟᱨᱟᱞ ᱛᱚ ᱥᱮ ᱪᱮᱫ ᱚ᱾ ᱟᱨ ᱟᱨ ᱤᱭᱟᱹ ᱫᱚ ᱦᱩᱭᱩᱜ ᱠᱟᱱᱟ ᱚᱱᱮ ᱱᱟᱜᱽᱞᱮ ᱫᱚ ᱡᱟᱦᱟ ᱠᱚ ᱞᱟᱹᱭ-ᱟ ᱦᱟᱱᱮ ᱡᱟᱦᱟ ᱵᱟᱵᱮᱨ ᱛᱮ ᱡᱟᱦᱟᱢᱼᱼ ᱛᱚᱞ ᱠᱟᱜ ᱟᱨᱠᱤ᱾
ᱮᱠᱟᱞ, ᱮᱠᱟᱞ ᱚᱱᱟ ᱚᱱᱟ ᱟᱨᱟᱲ ᱨᱮᱜᱮ ᱡᱟᱦᱟ ᱴᱟᱜ ᱚᱞ ᱚᱱᱟ ᱵᱟᱵᱮᱨ ᱢᱤᱫᱴᱟᱝ ᱛᱚᱞ ᱛᱟᱦᱮᱱ ᱫᱚ
ᱦᱩᱸ, ᱦᱩᱸ, ᱦᱩᱸ, ᱦᱩᱸ, ᱦᱩᱸ᱾ ᱟᱹᱰᱤ ᱜᱮ ᱱᱟᱯᱟᱭ ᱛᱟᱦᱞᱮ ᱚᱱᱟ ᱜᱮ ᱟᱞᱟᱝ ᱟᱜ ᱜᱚᱝᱠᱮ ᱚᱠᱛᱚ ᱠᱚᱦᱚᱸ ᱛᱚ ᱱᱟ ᱠᱷᱟᱱ ᱵᱟᱝ ᱢᱩᱪᱟᱹᱫ ᱠᱟᱱ ᱛᱟᱞᱟᱝᱟ ᱥᱮ ᱚᱠᱛᱚ ᱫᱚ ᱵᱟᱭ ᱛᱟᱸᱜᱤ ᱞᱟᱝᱟ ᱟᱹᱰᱤ ᱠᱤᱪᱷᱩ ᱞᱟᱝ ᱜᱟᱯᱟᱞ ᱢᱟᱨᱟᱣ ᱠᱮᱫᱟ᱾ ᱟᱵᱟᱨ ᱚᱠᱛᱚ ᱠᱚ ᱞᱟᱝ ᱧᱟᱢ ᱞᱮᱠᱷᱟᱱ ᱱᱤᱝᱠᱟᱹ ᱜᱮ ᱟᱵᱟᱨ ᱞᱟᱝ ᱜᱚᱯᱚᱞ ᱨᱚᱯᱚᱲ ᱚᱜ-ᱟ ᱦᱮᱸ ᱥᱮ᱾
ᱦᱳᱭ, ᱦᱳᱭ ᱜᱚᱝᱠᱮ ᱢᱟ ᱛᱟᱦᱞᱮ ᱱᱤᱛᱚᱜ ᱞᱮᱠᱟ ᱫᱚ ᱱᱚᱝᱠᱟ ᱜᱮ ᱜᱚᱝᱠᱮ ᱟᱨᱚ ᱚᱠᱛᱚ ᱠᱚ ᱞᱟᱝ ᱧᱩᱢ ᱞᱮᱠᱷᱟᱱ ᱨᱚᱯᱚᱲ ᱟᱞᱟᱝ᱾
ᱦᱳᱭ, ᱦᱳᱭ ᱢᱟ ᱛᱟᱞᱦᱮ ᱡᱚᱦᱟᱨ ᱜᱮ ᱛᱟᱞᱦᱮ ᱦᱮᱸ᱾